ᱤᱧ ᱢᱟᱢᱟ ᱦᱟᱸᱜ ᱚᱱᱟ ᱥᱤᱢ ᱢᱟ ᱤᱧ ᱴᱷᱮᱱ ᱛᱟᱦᱮᱸ ᱞᱮᱱᱟ ᱥᱮ.
ᱦᱳᱭ ᱟᱫᱚ ᱨᱤᱡᱮᱠᱴ ᱞᱮᱱᱟ ᱥᱮ ᱪᱮᱫ ᱦᱚᱸ ᱪᱤᱠᱟᱹᱧ ᱵᱟᱰᱟᱭᱟ ᱚᱱᱟ ᱫᱚ
ᱵᱟᱝ ᱪᱮᱫ ᱦᱚ ᱚᱱᱟ ᱠᱚᱞ ᱠᱟᱛᱮᱢ ᱧᱮ ᱞᱟ ᱛᱚᱵᱮ ᱛᱚ
ᱦᱮᱸ ᱤᱧ ᱛᱚ ᱭᱩᱴᱩᱵᱽ ᱨᱮ ᱚᱱᱟᱜᱤᱧ ᱧᱮᱞ ᱟᱠᱟᱫᱟ ᱥᱮ ᱚᱸᱰᱮ ᱯᱷᱳᱱ ᱟᱠᱚ ᱚᱱᱟᱨᱮ ᱴᱟᱱᱟ ᱠᱷᱚᱱ ᱯᱷᱚᱱ ᱟᱠᱚ ᱥᱮ ᱡᱟᱜᱟᱨᱟᱜ ᱤᱭᱟᱹ
ᱚᱱᱟ ᱫᱚ ᱪᱟᱵᱟᱭᱮᱱᱟ ᱡᱚᱠᱷᱚᱱ ᱵᱚ ᱢᱮᱱᱟ ᱚᱱᱟ ᱫᱚ ᱩᱱ ᱡᱷᱚ.
ᱪᱮᱫ ᱮᱢ ᱞᱟᱹᱭᱮᱫᱟ
ᱢᱮᱱᱟᱜᱼᱟ ᱢᱮᱱᱟᱜᱼᱟ ᱪᱤᱱᱛᱟᱹ ᱫᱚ ᱢᱮᱱᱟᱜᱼᱟ
ᱟᱫᱚ ᱨᱤᱡᱮᱠᱴ ᱟᱠᱟᱱᱟ ᱥᱮ ᱪᱮᱫ
ᱵᱟᱠᱚ ᱨᱤᱡᱮᱠᱴ ᱴᱟ ᱛᱚ ᱚᱱᱟ ᱥᱟᱶ ᱫᱚ ᱥᱚᱝ ᱵᱟᱹᱱᱩᱜᱼᱟ
ᱡᱮᱢᱳᱱ ᱞᱟᱜᱟᱣ ᱨᱮ ᱵᱟᱪᱩᱜ ᱫᱚ ᱥᱤᱢ ᱟᱫᱚ ᱵᱟᱠᱚ ᱨᱤᱡᱮᱠᱴᱟ ᱚᱱᱟ ᱫᱚ
ᱦᱮᱸ ᱚᱱᱟ ᱥᱟᱶ ᱢᱟ ᱥᱚᱝ ᱵᱟᱹᱱᱩᱜᱼᱟ
ᱦᱮᱸ ᱛᱟᱦᱚᱞᱮ ᱟᱫᱚ ᱪᱤᱠᱟᱹ ᱛᱮ ᱤᱱᱯᱷᱚᱨᱢᱮᱥᱚᱱ ᱮᱢᱟᱠᱚᱣᱟ
ᱤᱱᱯᱷᱚᱨᱢᱮᱥᱚᱱ ᱡᱩᱫᱤ ᱯᱷᱳᱱ ᱛᱮ ᱵᱟᱠᱚ ᱧᱟᱢ ᱢᱮᱭᱟ ᱩᱱᱤ ᱥᱤᱵᱤᱠ ᱴᱷᱮᱱ ᱪᱟᱞᱟᱜᱼᱟ ᱴᱷᱤᱠ ᱜᱮᱭᱟ ᱚᱱᱟ ᱤᱭᱟᱹᱴᱟᱜ ᱨᱤᱯᱳᱨᱴ ᱴᱟᱜ ᱫᱚ ᱟᱯᱮ ᱟᱹᱛᱩ ᱨᱤᱱᱤᱡ ᱠᱟᱱᱟᱭ ᱥᱤᱵᱤᱠ ᱩᱱᱤ ᱜᱮ ᱪᱟᱞᱟᱣ ᱚᱲᱟᱜ ᱪᱟᱞᱟᱣ ᱟᱛᱮᱫ ᱞᱟᱹᱭ ᱚᱴᱚ ᱟᱢᱟᱭ ᱡᱮ ᱱᱚᱝᱠᱟ ᱱᱚᱝᱠᱟ ᱱᱩᱱᱟᱹᱜ ᱫᱤᱱ ᱨᱮᱱᱟᱜ ᱡᱚᱭᱮᱱ ᱦᱩᱭᱩᱜ ᱛᱟᱢᱟ ᱥᱮ ᱱᱚᱸᱰᱮ ᱪᱟᱞᱟᱣ ᱦᱩᱭᱩᱜ ᱛᱟᱢᱟ
ᱚᱱᱟ ᱫᱚ ᱵᱷᱮᱨᱤᱯᱷᱤᱠᱮᱥᱚᱱ ᱞᱟᱹᱜᱤᱫ ᱜᱮ ᱚᱸᱰᱮ ᱞᱟᱦᱟ ᱵᱷᱮᱨᱤᱯᱷᱤᱠᱮᱥᱚᱱ ᱦᱩᱭᱩᱜᱼᱟ ᱪᱮᱫ ᱞᱟᱹᱭ ᱠᱮᱫᱟ ᱠᱚ ᱱᱚᱸᱰᱮ ᱛᱷᱟᱱᱟ ᱨᱮ
ᱵᱟᱝ ᱵᱟᱝ ᱪᱮᱫ ᱦᱚᱸ
ᱭᱩᱴᱩᱵᱽ ᱨᱮᱢᱟ ᱚᱱᱠᱟ ᱜᱮ ᱞᱟᱹᱭ ᱠᱮᱫᱟᱭ ᱛᱚ ᱤᱧ ᱢᱟ ᱭᱩᱴᱩᱵᱽ ᱨᱮ ᱧᱮᱞ ᱠᱤᱫᱟᱹᱧ
ᱵᱟ ᱚᱸᱰᱮ ᱫᱚᱠᱚ ᱛᱷᱟᱱᱟ ᱨᱮᱫᱚᱭ ᱪᱟᱞᱟᱜ ᱜᱮ ᱠᱟᱨᱚᱱ ᱛᱮ ᱛᱚᱢᱟᱨ ᱟᱢᱟᱜ ᱡᱩᱫᱤ ᱡᱟᱦᱱᱟᱜ ᱵᱮᱰ ᱨᱤᱯᱳᱴ ᱠᱚ ᱢᱮᱱᱟᱜ ᱟ ᱥᱮ ᱵᱟᱹᱱᱩᱜᱼᱟ ᱚᱱᱟᱠᱩ ᱧᱮᱞᱟᱠᱚ ᱡᱮᱠᱦᱟ ᱱᱟᱜ ᱟᱢ ᱧᱩᱛᱩᱢ ᱛᱮ ᱠᱮᱥ ᱴᱮᱥ ᱪᱟᱞᱟᱜ ᱠᱟᱱᱟ ᱥᱮ ᱢᱮᱱᱟᱜ ᱛᱟᱢᱟ ᱥᱮ ᱪᱮᱫ ᱞᱮᱠᱟ ᱚᱱᱟ ᱦᱚᱸᱠᱚ ᱧᱮᱞᱟ ᱟᱨ ᱡᱚᱭᱮᱱ ᱞᱟᱹᱜᱤᱫ ᱛᱮᱫᱚ ᱚᱸᱰᱮ ᱠᱷᱚᱱ ᱛᱷᱟᱱᱟ ᱨᱮ ᱪᱟᱞᱟᱜᱼᱟ ᱛᱷᱟᱱᱟ ᱜᱚᱱᱛᱮ ᱩᱱᱠᱩ ᱥᱤᱵᱤᱠ ᱴᱷᱮᱱ ᱪᱟᱞᱟᱜᱼᱟ ᱥᱤᱵᱤᱠ ᱦᱮᱞᱚ
ᱚᱸᱰᱮ ᱦᱩᱭᱩᱜᱼᱟ ᱚᱱᱟ ᱵᱤᱰᱭᱳ ᱴᱟᱜ ᱧᱮᱞ ᱢᱮᱥᱮ ᱭᱩᱴᱩᱵᱽ ᱨᱮ
ᱮᱭᱟᱝ
ᱟᱢ ᱧᱮᱞ ᱢᱮ ᱱᱟᱜ ᱟᱲᱟᱜ ᱟᱠᱟᱫᱟ ᱠᱚ ᱮᱠᱷᱚᱱ ᱫᱚ ᱚᱱᱟ ᱵᱷᱤᱰᱭᱳ ᱜᱮ ᱫᱚᱢᱮ ᱟᱲᱟᱜ ᱠᱟᱫᱟ ᱠᱚ
ᱟᱨ ᱛᱤᱥ ᱠᱚᱛᱮ ᱨᱮᱡᱟᱞᱴᱠᱚ ᱮᱢ ᱞᱮᱫ
ᱚᱱᱟ ᱫᱚ ᱵᱟᱠᱚ ᱞᱟᱹᱭ ᱫᱟ ᱥᱩᱫᱩ ᱤᱭᱟᱹᱴᱟᱜ ᱞᱟᱹᱭ ᱫᱟᱠᱚ ᱡᱮ ᱰᱚᱠᱚᱢᱮᱱᱴᱥ ᱠᱚ ᱨᱮᱰᱤ ᱠᱟᱜ ᱛᱟᱯᱮ ᱤᱭᱟᱹ ᱨᱡᱟᱞᱴ ᱟᱣᱩᱴ ᱛ ᱯᱳᱨᱮ ᱵᱮᱥᱤ ᱫᱤᱱ ᱥᱚᱢᱚᱭ ᱵᱟᱯᱮ ᱧᱟᱢᱟ ᱞᱟᱹᱭ ᱞᱟᱹᱭ ᱫᱟᱠᱚ ᱡᱮᱦᱮᱛᱩ ᱚᱱᱟ ᱤᱭᱟᱹᱴᱟᱜ ᱪᱟᱵᱟᱭᱮᱱᱟ ᱳᱵᱮᱥᱤ ᱚᱱᱟ ᱤᱭᱟᱹᱴᱟᱜ ᱦᱚᱸ ᱠᱮᱥᱴᱟᱜ ᱦᱚᱸ
ᱞᱟᱹᱭ ᱫᱟᱠᱚ ᱛᱟᱨᱢᱟᱱᱮ ᱠᱷᱩᱵ ᱞᱚᱜᱚᱱ ᱜᱮ ᱩᱰᱩᱠ ᱟ ᱠᱚ
ᱦᱩᱸ
ᱦᱩ
ᱦᱳᱭ ᱛᱚ ᱰᱚᱠᱢᱮᱱᱥ ᱤᱭᱟᱹ ᱠᱚ ᱞᱟᱹᱭ ᱠᱮᱫᱟ ᱠᱚ ᱟᱨᱠᱤ ᱟᱨ ᱚᱱᱠᱟ ᱧᱮᱞ ᱠᱮᱫ ᱠᱟᱹᱤᱫᱟᱹᱧ ᱱᱚᱝᱠᱟ
ᱦ
ᱦ ᱟ ᱚᱱᱟ ᱥᱤᱢ ᱨᱤᱡᱮᱠᱴᱟᱜ ᱨᱮᱦᱚᱸ ᱩᱲᱩᱠ ᱫᱚ ᱜᱟᱱᱚᱜᱼᱟ ᱡᱩᱫᱤ ᱟᱹᱣ ᱨᱮᱱᱟᱜ ᱱᱟᱣᱟ ᱡᱩᱫᱤ ᱡᱟᱦᱟᱸᱭ ᱵᱟᱠᱚ ᱦᱟᱛᱟᱣ ᱟᱠᱟᱫᱟ
ᱠᱳᱲ ᱠᱟᱛᱮᱜ ᱧᱮᱞ ᱫᱟᱲᱮᱭᱟ ᱱᱤᱭᱟᱹ ᱠᱚᱨᱮ
ᱠᱚᱞ ᱫᱚ ᱟᱫᱚ ᱞᱟᱜᱟᱣ ᱠᱟ ᱪᱚ ᱩᱱᱤ ᱫᱚ ᱥᱩᱭᱤᱪ ᱚᱯᱷ ᱞᱮᱭᱟᱭ
ᱚᱱᱟᱛᱮ ᱮᱴᱟᱜ ᱦᱚᱲ ᱥᱩᱭᱤᱪ ᱚᱯᱷ ᱫᱚ ᱞᱟᱹᱭᱟ ᱛᱚ ᱮᱴᱟᱜ ᱦᱚᱸ ᱡᱩᱚᱫᱤ ᱠᱚ ᱛᱩᱫ ᱠᱮᱭᱟ ᱛᱚ ᱛᱢᱟᱨ ᱨᱮᱧ ᱠᱚᱜᱼᱟ ᱥᱮ
ᱟᱫᱚ ᱤᱧ ᱫᱚ ᱠᱚᱞ ᱠᱟᱛᱮ ᱫᱚ ᱵᱟᱹᱧ ᱧᱮᱞ ᱟᱠᱟᱫᱟ ᱟᱫᱚ ᱞᱟᱜᱟᱣ ᱛᱟᱦᱮᱸ ᱞᱮᱱᱠᱷᱟᱱ ᱫᱚ ᱴᱷᱤᱠ ᱜᱮᱭᱟ ᱚᱱᱟ ᱞᱟᱜᱟᱣ ᱠᱫ ᱢᱮᱥᱮ ᱥᱤᱢ ᱫᱚ
ᱦᱮᱸ ᱦᱮᱸ
ᱟᱨ ᱠᱩᱞᱟᱹᱣ ᱠᱟᱛᱮ ᱩᱱᱟᱹᱜ ᱫᱤᱱᱮᱢ ᱫᱚᱦᱚ ᱠᱟᱫᱟ
ᱦᱸ ᱞᱟᱜᱟᱣ ᱢᱮ ᱦᱮᱸ ᱱᱤᱭᱟᱹ ᱱᱤᱭᱟᱹ ᱩᱭᱤᱠ ᱞᱟᱥᱴ ᱠᱚᱛᱮ ᱯᱚᱨᱪᱟ ᱯᱷᱟᱥᱴ ᱩᱭᱤᱠ ᱠᱚᱫᱚ ᱛᱩᱫ ᱫᱟᱲᱮᱭᱟᱜᱼᱟ ᱛᱚ
ᱟᱫᱚ ᱚᱱᱟ ᱜᱮᱛᱢ ᱞᱟᱹᱭ ᱮᱟᱠᱚᱱᱜ ᱟᱫᱚ ᱪᱮᱫ ᱪᱤᱠᱟᱹᱜ ᱠᱟᱱᱟ ᱦᱟᱸ
ᱦᱩᱸ
ᱡᱤ ᱰᱤ ᱨᱮᱱᱟᱝ ᱛᱤᱥ ᱠᱚᱛᱮ ᱩᱰᱩᱠ ᱫᱟᱲᱮᱭᱟ
ᱚᱱᱟ ᱦᱚᱸ ᱱᱚᱝᱠᱟ ᱜᱮ ᱱᱤᱭᱟᱹ ᱩᱭᱤᱠ ᱞᱟᱥᱴ ᱵᱟᱝᱠᱷᱟᱱ ᱯᱷᱟᱥᱴ ᱯᱚᱨᱮᱨ ᱩᱭᱤᱠ ᱢᱟᱱᱮ ᱯᱚᱨ ᱥᱯᱛᱟᱦᱚ ᱯᱚᱨ ᱥᱚᱯᱟᱦ ᱨᱮ ᱯᱚᱨ ᱥᱚᱛᱟᱦᱚ ᱨᱮ ᱯᱨ ᱥᱚᱯᱛᱟᱦ ᱠᱟᱛᱷᱟ ᱫᱚ ᱦᱮᱸ ᱦᱮᱸ ᱦ
ᱱᱤᱭᱟᱹ ᱢᱟᱥ ᱞᱟᱥᱴ
ᱦᱩᱸᱱᱤᱭᱟᱹ ᱢᱟᱥ ᱞᱟᱥᱴ ᱯᱩᱨᱮ ᱥᱚᱯᱛᱟᱦ ᱤᱱᱠᱟᱹᱤᱱᱠᱟᱹ ᱵᱟᱨᱯᱮ ᱵᱤᱨᱚᱥᱯᱚᱛᱤᱵᱟᱨ ᱛᱚ ᱥᱩᱠᱽᱨᱚ ᱥᱩᱱᱤ ᱯᱚᱨᱮ ᱯᱚᱨᱮ ᱥᱚᱯᱛᱟᱦᱚ ᱱᱤᱛᱚᱜ
ᱤᱱᱟᱹ ᱛᱤᱱᱟᱹᱜ ᱫᱤᱱ ᱫᱚ ᱤᱭᱟᱹ ᱨᱮᱱᱟᱜ ᱴᱟᱭᱤᱢ ᱫᱚ ᱮᱢᱟ ᱠᱚᱣᱟ ᱨᱟᱱᱤᱝ ᱨᱮᱱᱟᱜ
ᱥᱮᱯᱴᱮᱢᱵᱚᱨ ᱯᱨᱚᱛᱮᱠ ᱵᱟᱨ ᱦᱩᱭᱩᱜᱼᱟ ᱛᱚ ᱥᱮᱯᱴᱮᱢᱵᱚᱨ ᱚᱠᱴᱳᱵᱚᱨ
ᱛᱟᱦᱚᱞᱮ ᱥᱮ ᱱᱚᱭ ᱡᱩᱞᱟᱭ ᱢᱟ ᱪᱟᱵᱟᱭᱮᱱᱟ ᱟᱜᱚᱥᱴ ᱥᱮᱯᱴᱮᱢᱵᱚᱨ
ᱦᱮᱸ ᱚᱱᱟ ᱢᱟᱴ ᱠᱚᱦᱚ ᱞᱚᱦᱚᱫ ᱠᱟᱱᱟ ᱛᱚ ᱯᱮᱠᱴᱤᱥ ᱦᱚ ᱚᱠᱟ ᱨᱮᱜᱮᱢ ᱯᱮᱠᱴᱤᱥᱼᱟ ᱟᱫᱚ ᱨᱚᱰ ᱨᱮ ᱨᱳᱰ ᱨᱮ ᱫᱳᱲ ᱫᱚᱥᱮ ᱠᱟᱴᱟ ᱠᱚ ᱦᱟᱥᱚ ᱠᱟᱱᱟ
ᱦᱮ ᱠᱟᱴᱟ ᱠᱚ ᱦᱟᱹᱥᱩ ᱜᱮᱭᱟ ᱛᱚ ᱚᱸᱰᱮ ᱫᱚ ᱪᱟᱯ ᱧᱟᱢᱟᱭ ᱥᱮ ᱚᱱᱟ ᱫᱚ ᱤᱭᱟᱹ ᱦᱟᱲ ᱥᱟᱨᱯᱷᱮᱥ ᱠᱟᱱᱟ ᱥᱮ
ᱥᱤᱢᱴᱚᱢ ᱦᱩᱭᱩᱜ ᱠᱟᱱᱟ ᱵᱟ ᱟᱫᱚ ᱵᱩᱴ ᱦᱚᱸ ᱚᱱᱠᱟ ᱫᱚᱨᱠᱟᱨ ᱠᱟᱱ ᱜᱮᱭᱟ
ᱦᱳᱭ ᱦᱳᱭ
ᱵᱩᱴ ᱦᱚᱸ ᱚᱱᱠᱟᱱᱟᱜ ᱫᱚᱨᱠᱟᱨ ᱵᱟᱠᱷᱟᱡ ᱫᱚ
ᱱᱤᱭᱟᱹ ᱵᱩᱴ ᱦᱟᱛᱟᱣ ᱦᱩᱭᱩᱜ ᱛᱟᱢᱟ
ᱦᱩᱸᱩᱸ ᱱᱮᱨᱳ ᱥᱩᱴ ᱫᱚ ᱢᱮᱱᱟᱜ-ᱟ ᱟᱫᱚ
ᱛᱚ ᱟᱨᱠᱤ ᱤᱭᱟᱹ ᱯᱟᱹᱪᱩᱜ ᱢᱟᱴᱷ ᱯᱟᱹᱪᱩᱜ ᱛᱮ
ᱦᱮᱸ ᱤᱭᱟᱹ ᱟᱨ ᱚ ᱜᱚᱴᱟ ᱜᱮ ᱞᱚᱥᱚᱫ ᱛᱮ ᱵᱮᱡᱵᱮᱡᱟ ᱠᱟᱱᱟ ᱟᱨᱠᱤ
ᱢᱚᱴᱟ ᱜᱮ ᱞᱚᱥᱚᱫ ᱠᱟᱱᱟ
ᱦᱮᱸ
ᱜᱚᱴᱟ ᱜᱮ ᱞᱚᱥᱚᱫ ᱟᱠᱟᱱᱟ
ᱦᱩᱸ ᱦᱩᱸ
ᱠᱚᱞᱮᱡ ᱢᱟᱴᱷᱚ ᱵᱟᱢ ᱧᱮᱞ ᱟᱹᱜᱩ ᱞᱮᱫᱟ
ᱠᱚᱞᱮᱡ ᱢᱟᱴᱷᱚ ᱫᱚ ᱩᱱ ᱥᱟᱹᱜᱤᱧ ᱫᱚ ᱚᱠᱚᱭ ᱪᱟᱜ ᱠᱟᱱᱟ
ᱟᱫᱚ ᱚᱸᱰᱮ ᱡᱩᱫᱤ ᱵᱟᱝ ᱞᱚᱥᱚᱫ ᱟ
ᱠᱟᱴ
ᱠᱚᱞᱮᱡ ᱢᱟᱴᱷᱚ
ᱠᱚᱞᱮᱡ ᱢᱟᱴᱷᱚ ᱫᱚ ᱢᱤᱫ ᱫᱷᱟᱣ ᱨᱮ ᱞᱚᱥᱚᱫᱚᱜ ᱟ ᱢᱟᱱᱮ ᱟᱵᱚ ᱫᱟᱹᱲ ᱵᱚᱱ ᱪᱟᱞᱟᱜ ᱛᱟᱦᱮᱸᱡ
ᱚᱸ ᱟᱪᱪᱷᱟ ᱟᱪᱪᱷᱟ ᱢᱟᱱᱮ ᱟᱵᱚ ᱫᱷᱟᱨᱮ ᱜᱮᱛᱚ ᱦᱮᱥᱮ
ᱦᱮᱸ ᱦᱮᱸ ᱞᱚᱥᱚᱜ ᱛᱮᱜᱮ ᱠᱚᱜ ᱟᱢ
ᱮᱥᱴᱮᱰᱤᱭᱟᱢ
ᱮᱥᱴᱮᱰᱤᱭᱟᱢ ᱮᱥᱴᱮᱰᱤᱭᱟᱢ ᱫᱚ ᱵᱟᱠᱚ ᱵᱚᱞᱚ ᱦᱚᱪᱚᱣᱟᱜ ᱟ ᱦᱚᱭᱛᱚ ᱚᱱᱟ ᱚᱱᱟ ᱠᱚᱨᱮ ᱫᱟᱹᱲ ᱠᱟᱛᱮ ᱚᱱᱟ ᱠᱚᱨᱮ ᱫᱟᱹᱲ ᱠᱟᱛᱮᱜ ᱫᱚ ᱵᱟᱢ ᱯᱚᱥᱟᱜ ᱟ ᱚᱱᱟ ᱦᱩᱰᱤᱧ ᱦᱩᱰᱤᱧ ᱤᱭᱟᱹ ᱠᱟᱱᱟ ᱥᱮ
ᱚᱠᱟ ᱨᱮ ᱮᱥᱴᱮᱰᱤᱭᱟᱢ ᱨᱮ ᱯᱷᱩᱴᱵᱚᱞ ᱠᱷᱮᱞ ᱫᱟᱠᱚ ᱩᱱ ᱢᱟᱨᱟᱝ ᱠᱟᱱᱟ
ᱦᱮᱸ
ᱯᱷᱩᱴᱵᱚᱞ ᱠᱷᱮᱞ ᱫᱟᱠᱚ ᱩᱱ ᱢᱟᱨᱟᱝ ᱟᱜ ᱠᱟᱱᱟ ᱟᱢ ᱪᱤᱠᱟᱹᱛᱮᱢ ᱞᱟᱹᱭ ᱫᱟ ᱦᱚᱯᱚᱱ ᱦᱚᱯᱚᱱ ᱜᱮᱭᱟ
ᱤᱭᱟᱹ ᱜᱤ ᱵᱟᱢ ᱯᱚᱥᱟᱜ ᱟ ᱚᱱᱟ ᱫᱚ ᱫᱟᱹᱲ ᱨᱮᱫᱚ
ᱦᱮ ᱥᱟᱨ ᱫᱩᱥᱚ ᱢᱤᱴᱟᱨ ᱤᱭᱟᱹ ᱠᱚᱫᱚ ᱚᱸᱰᱮ ᱫᱚ ᱦᱚᱭᱛᱚ ᱢᱮᱱᱟᱜ ᱠᱟᱫᱟ ᱵᱮᱱᱟᱣ ᱠᱚᱨᱟ
ᱟᱫᱚ ᱚᱠᱟᱨᱮ ᱢᱟᱴᱷᱚ ᱧᱩᱨᱚᱜ ᱠᱟᱱ ᱛᱤᱧᱟ ᱱᱚᱣᱟ ᱠᱚᱫᱚ ᱪᱟᱥ ᱥᱚᱱᱴᱨᱟᱠ ᱵᱟᱹᱦᱤ ᱠᱷᱚᱱ ᱢᱟᱴᱷᱚ ᱧᱮᱞᱚᱜ ᱟ ᱪᱟᱵᱟᱭ
ᱪᱮᱜ ᱠᱟᱱᱟᱜ ᱨᱮ ᱧᱩᱨᱩᱜ ᱜᱤ ᱟᱪᱪᱷᱟ ᱚᱸᱰᱮ ᱫᱚ ᱤᱭᱟᱹ ᱴᱨᱟᱠ ᱨᱮ ᱧᱩᱨᱩᱜ ᱟ ᱥᱮ ᱮᱢᱱᱤ
ᱪᱮᱫ ᱞᱮᱠᱟᱱᱟᱜ ᱡᱮᱡᱟᱨ ᱡᱮᱢᱚᱱ ᱤᱧᱟᱹᱜ ᱡᱩᱫᱤ ᱫᱩᱨᱜᱟᱹᱯᱩᱨ ᱡᱩᱫᱤ ᱫᱩᱨᱜᱟᱹᱯᱩᱨ ᱨᱮᱱᱟᱜ ᱢᱟᱴᱷ ᱞᱮᱭᱟ ᱠᱚ ᱡᱷᱚᱛᱚ ᱠᱷᱚᱱ ᱵᱷᱟᱜᱮᱭᱟ ᱟᱫᱚ ᱚᱸᱰᱮ ᱡᱩᱫᱤ ᱧᱩᱨᱚᱜ ᱛᱤᱧᱟ ᱵᱟᱧᱪᱟᱣ ᱱᱤᱧ ᱵᱟᱧᱪᱟᱣ ᱵᱚᱞᱛᱮ ᱪᱟᱞᱟᱜ ᱟᱢ ᱢᱟᱲᱟᱝ ᱦᱤᱡᱩᱜ ᱟᱢ ᱢᱟᱲᱟᱝ ᱯᱟᱸᱪ ᱠᱤᱞᱳᱢᱤᱴᱟᱨ
ᱚᱱᱟ ᱚᱱᱟ ᱫᱚ ᱴᱷᱤᱠ ᱜᱮᱭᱟ
ᱟᱫᱚ ᱱᱟᱜ ᱟᱹᱪᱩᱨ ᱵᱟᱲᱟ ᱞᱮᱱᱠᱷᱟᱱ
ᱟᱹᱪᱩᱨᱜᱮ ᱞᱟᱸᱜᱟᱜ ᱟ ᱫᱚᱢᱮ ᱡᱚᱠᱷᱚᱱ ᱟᱹᱪᱩᱨᱚᱜ ᱟᱢ ᱫᱚᱢᱮ ᱞᱟᱸᱜᱟᱣᱟ
ᱦᱩᱸ
ᱫᱚᱢᱮ ᱠᱟᱹᱴᱤᱡ ᱫᱚᱢᱮ ᱠᱚᱥᱴᱚ ᱵᱩᱡᱷᱟᱹᱜ ᱟ ᱚᱱᱟ ᱟᱹᱪᱩᱨ ᱨᱮᱜᱮ ᱛᱚ ᱤᱧ ᱤᱭᱟᱹ ᱨᱮᱱᱟᱜ ᱢᱤᱜ ᱡᱚᱠᱷᱟᱜ ᱧᱩᱨ ᱞᱮᱱ ᱛᱤᱧᱟᱹ ᱰᱟᱵᱞᱩᱵᱤᱯᱤ ᱨᱮᱱᱟᱜ ᱢᱟᱴᱷᱚ ᱚᱰᱮ ᱫᱩᱨᱜᱟᱯᱩᱨ ᱨᱮ ᱫᱩᱥᱚ ᱢᱤᱴᱟᱨ ᱛᱟᱦᱮᱸ ᱠᱟᱱᱟ ᱦᱮᱸ
ᱟᱨ ᱱᱚᱝᱠᱟ ᱫᱟᱜ ᱧᱚᱜ ᱞᱮᱫᱟᱭ ᱛᱚ ᱢᱤᱫ ᱫᱷᱟᱨᱮ ᱫᱚ ᱠᱟᱹᱴᱤᱡ ᱤᱭᱟᱹ ᱧᱚᱜ ᱞᱮᱱᱟ ᱞᱚᱥᱚᱫ ᱾
ᱦᱩᱸ
ᱟᱫᱚ ᱚᱸᱰᱮ ᱞᱚᱥᱚᱫ ᱨᱮᱫᱚ ᱵᱟᱹᱞᱤ ᱠᱚ ᱮᱢ ᱠᱟᱫᱟ ᱦᱮᱸ
ᱦᱩᱸ
ᱚᱱᱟ ᱫᱚ ᱚᱸᱰᱮ ᱥᱮᱴᱮᱨᱚᱜ ᱠᱟᱹᱱᱤᱧ ᱢᱟᱱᱮ ᱡᱟᱸᱜᱟ ᱡᱮᱱᱚ ᱚᱸᱰᱮ ᱤᱭᱟᱹᱜ ᱠᱟᱱᱟ ᱪᱤᱸᱴᱚᱜ ᱠᱟᱱᱟ ᱟᱫᱚ ᱵᱟᱭ ᱢᱟᱱᱮ ᱵᱟᱹᱧ ᱨᱟᱠᱟᱵ ᱫᱟᱲᱮᱭᱟᱜ ᱠᱟᱱᱟ ᱡᱟᱸᱜᱟ ᱚᱱᱠᱟ ᱾
ᱦᱩᱸ
ᱚᱱᱟ ᱫᱚ ᱢᱤᱫ ᱫᱷᱟᱨᱮ ᱚᱱᱠᱟ ᱛᱟᱦᱮᱸ ᱠᱟᱱᱟ ᱾ ᱫᱩᱥᱚ ᱫᱚᱢᱮ ᱠᱚᱥᱴᱚ ᱦᱚᱸ ᱠᱚᱥᱴᱚ ᱜᱮᱭᱟ ᱾
ᱦᱩᱸ ᱫᱩᱥᱚ ᱫᱚ ᱠᱚᱥᱴᱚ
ᱚᱸᱰᱮᱢ
ᱛᱤᱨᱮᱢ ᱵᱚᱞᱚᱱ
ᱛᱤ ᱨᱮᱛᱚ ᱞᱤᱧ ᱵᱚᱞᱚ ᱞᱮᱱᱟ ᱢᱚᱴᱟ-ᱢᱚᱴᱤ ᱛᱚᱠᱷᱚᱱ ᱵᱟᱨ ᱢᱤᱱᱤᱴ ᱛᱟᱦᱮᱸ ᱠᱟᱱᱟ ᱚᱱᱟ ᱞᱟᱦᱟ ᱨᱮᱜᱤᱧ ᱵᱚᱞᱚ ᱞᱮᱱᱟ ᱾
ᱦᱮᱸ
ᱦᱮ ᱛᱚᱠᱷᱚᱱ ᱫᱚ, ᱮᱠᱷᱚᱱ ᱡᱮᱢᱚᱱ ᱥᱟᱲᱮ ᱪᱟᱨ ᱠᱟᱫᱟ ᱠᱚ ᱛᱚᱠᱷᱚᱱ ᱫᱚ ᱪᱟᱨ ᱢᱤᱱᱤᱴ ᱜᱮ ᱛᱟᱦᱮᱸ ᱠᱟᱱᱟ ᱾
ᱦᱩᱸ
ᱚᱱᱟ ᱱᱚᱸᱰᱮ ᱩᱱᱠᱩ ᱜᱤᱫᱽᱨᱟᱹ ᱤᱭᱟᱹ ᱫᱟᱹᱲ ᱦᱤᱡᱩᱜ ᱛᱟᱦᱮᱸᱱᱟᱠᱚ ᱩᱱᱠᱩ ᱫᱚ ᱚᱠᱟ ᱨᱮᱠᱚ ᱫᱟᱹᱲ ᱮᱫᱟ ᱫᱚ?
ᱡᱚᱛᱚ ᱨᱚᱰ ᱨᱮᱜᱮ ᱠᱚ ᱪᱟᱞᱟᱜ ᱠᱟᱱᱟ ᱡᱚᱛᱚ ᱾
ᱱᱚᱸᱰᱮ ᱢᱟ ᱡᱮ ᱯᱚᱨᱤᱢᱟᱱ ᱛᱮ ᱞᱚᱥᱚᱫ ᱟᱠᱟᱱᱟ ᱱᱚᱸᱰᱮ ᱫᱟᱹᱲ ᱦᱚᱸᱛᱚ ᱵᱟᱝ ᱜᱟᱱᱚᱜᱼᱟ
ᱟᱨᱟᱝ ᱠᱚ ᱤᱭᱟᱹ ᱫᱚ
ᱨᱮᱢ ᱫᱟᱹᱲᱟ ᱪᱟᱱᱥ ᱛᱟᱢᱟ ᱡᱩᱫᱤ ᱠᱟᱴᱟ ᱢᱟᱴᱟ ᱡᱩᱫᱤ ᱯᱤᱪᱞᱟᱹᱜᱼᱟ ᱥᱮ ᱯᱤᱪᱟᱹᱣ ᱞᱮᱱᱠᱷᱟᱱ ᱵᱟᱱᱩᱜ-ᱟ
ᱦᱟᱭ ᱯᱟᱛᱟ ᱠᱚᱫᱚ ᱚᱠ ᱟᱹᱜᱩ ᱭᱮᱫ ᱠᱚᱣᱟ ᱥᱮ ᱵᱟᱝ?
ᱵᱷᱟᱭᱤ ᱯᱚᱛᱛᱟ ᱠᱚᱫᱚ ᱠᱚ ᱟᱹᱜᱩᱭᱮᱫ ᱠᱚᱣᱟ ᱥᱮ ᱵᱟᱝ?
ᱩᱱᱠᱚ ᱦᱚᱸ ᱵᱚᱱᱫᱚ
ᱜᱟᱯᱟ ᱫᱚ ᱥᱤᱛᱩᱝᱟᱭ ᱥᱮ ᱥᱮᱛᱟᱜ ᱠᱷᱚᱡ ᱫᱟᱜᱟᱭ? ᱛᱤᱱᱟᱹᱜ ᱫᱤᱱ ᱯᱚᱨ ᱯᱚᱨᱮ ᱫᱟᱜ ᱠᱮᱫᱟ?
ᱟᱹᱰᱤ ᱫᱤᱱ ᱮ ᱫᱟᱜ ᱠᱮᱫᱟ
ᱫᱤᱱ ᱫᱤᱱ ᱫᱷᱟᱨᱟ ᱜᱮ ᱫᱟᱜ ᱠᱮᱫᱟᱭ ᱫᱤᱱ ᱫᱷᱟᱨᱟ ᱾
ᱟᱪᱪᱷᱟ ᱵᱩᱨᱩ ᱵᱚᱸᱜᱟ ᱫᱚ ᱛᱤᱱ ᱛᱟᱹᱨᱤᱠ ᱛᱟᱦᱮᱸ ᱠᱟᱱᱟ?
ᱛᱤᱱᱟᱹᱜ ᱛᱟᱹᱨᱤᱠ ᱦᱤᱲᱤᱧ ᱠᱮᱫᱟ ᱾
ᱯᱟᱸᱪ ᱛᱟᱹᱨᱤᱠᱷ ᱜᱮᱪᱚ
ᱢᱚᱱᱮ ᱦᱚ
ᱩᱱ ᱠᱷᱚᱱᱮ ᱫᱟᱜ ᱫᱟᱭ ᱮᱠᱤ ᱨᱚᱠᱚᱢ ᱚᱱᱠᱟ ᱢᱟᱡᱷᱤᱮ ᱨᱮ ᱢᱤᱫ ᱫᱤᱱ ᱥᱮ ᱛᱤᱱ ᱫᱤᱱ ᱥᱤᱛᱩᱝ ᱞᱟᱜᱼᱟᱭ
ᱢᱤᱫ ᱫᱤᱱ ᱵᱟᱨᱥᱤᱧ ᱠᱟᱛᱮᱜ ᱥᱤᱛᱩᱝ ᱮᱫᱟᱭ ᱟᱨ ᱫᱤᱱᱮ ᱫᱟᱜ ᱮᱫᱟᱭ ᱾
ᱦᱮᱸ
ᱜᱟᱯᱟ ᱦᱚᱸ ᱤᱧᱢᱟ ᱱᱚᱸᱰᱮᱧ ᱧᱮᱞ ᱠᱮᱫᱟ ᱡᱮ ᱥᱮᱛᱟᱜ ᱥᱚᱢᱚᱭ ᱫᱚ ᱥᱤᱛᱩᱝ ᱟᱭ ᱟᱫᱚ ᱪᱮᱫ ᱪᱤᱠᱟᱹᱜ ᱠᱟᱱᱟ ᱤᱧ ᱢᱟ ᱛᱮᱦᱮᱧ ᱟᱹᱰᱤ ᱟᱹᱰᱤ ᱞᱚᱦᱚᱫ ᱞᱮᱱ ᱛᱟᱦᱮᱸᱼᱟ ᱡᱟᱢᱟ ᱠᱚ ᱵᱟᱨ ᱥᱤᱧ ᱛᱮᱜᱮ
ᱦᱩᱸ
ᱡᱟᱹᱯᱤᱫ ᱪᱟᱵᱟ ᱠᱮᱫᱟ ᱠᱚ ᱟᱯᱮ ᱨᱮᱱ ᱫᱚ?
ᱦᱮᱸ ᱡᱟᱹᱯᱤᱫ ᱦᱩᱭ ᱟᱠᱟᱫ ᱠᱚ
ᱜᱟᱯᱟᱢ ᱪᱟᱞᱟᱜᱼᱟ ᱥᱮᱛᱟᱜ?
ᱤᱧ ᱢᱟ ᱪᱟᱞᱟᱣ ᱛᱚ ᱵᱟᱹᱧ ᱚᱵᱷᱟᱨ ᱰᱤᱭᱩᱴᱤ ᱢᱮᱱᱟᱹᱧ
ᱦᱩᱸ ᱦᱩᱸ ᱛᱚ ᱩᱱᱟᱹᱜ ᱰᱷᱮᱨ ᱤᱭᱟᱹ ᱟᱠᱟᱱ ᱛᱟᱢᱟ ᱠᱚᱢ ᱛᱮᱜᱮ ᱫᱚ ᱵᱟᱝ ᱠᱚᱢᱚᱜ ᱠᱟᱱᱟ ᱟᱢ
ᱠᱤ ᱡᱟᱱᱤ ᱦᱚᱲᱢᱚ ᱨᱮ ᱫᱚ ᱪᱮᱠᱟ ᱛᱮᱪᱚ ᱼᱼ
ᱟᱫᱚ ᱠᱟᱴᱤᱡ ᱛᱚ ᱨᱚᱜᱟ ᱛᱚᱢ ᱫᱟᱲᱮᱭᱟᱜᱼᱟ
ᱵᱟᱝ ᱨᱚᱜᱟᱜ ᱟᱹᱧ ᱡᱟᱱᱤᱡ ᱡᱟᱝ ᱠᱚ ᱢᱳᱴᱟ ᱟᱠᱟᱱᱟᱹᱧ
ᱟᱨ ᱢᱳᱴᱟ ᱤᱫᱤ ᱤᱧᱜᱮ ᱨᱚᱜᱟ ᱪᱟᱵᱟᱜ ᱠᱟᱱᱟ ᱩᱱᱤ ᱠᱚᱞᱮᱡᱽ ᱨᱮᱱᱤᱧ ᱜᱟᱛᱮ ᱜᱤᱫᱽᱨᱟᱹ ᱥᱟᱞᱟᱜ ᱫᱮᱠᱷᱟ ᱦᱩᱭ ᱞᱮᱱ ᱫᱚ ᱟᱫᱚ ᱢᱤᱛᱟᱹᱧ ᱠᱟᱱᱟᱭ ᱟᱨᱦᱚᱸ ᱨᱚᱜᱟ ᱜᱤᱧ ᱧᱮᱞ ᱠᱮᱫ ᱢᱮ ᱫᱚ ᱠᱚᱞᱮᱡᱽ ᱨᱮ ᱡᱚᱠᱷᱚᱱᱮᱢ ᱛᱟᱦᱮᱸ ᱠᱟᱱᱟ ᱴᱷᱤᱠ ᱜᱮᱢ ᱛᱟᱦᱮᱸ ᱠᱟᱱᱟ ᱛᱚᱠᱷᱚᱱ ᱫᱚ ᱦᱟᱭᱤᱴ ᱢᱚᱡᱽ ᱛᱮ ᱤᱭᱟᱹ ᱛᱟᱦᱮᱸ ᱠᱟᱱ ᱛᱟᱢᱟ ᱢᱟᱱᱮ ᱨᱚᱜᱟ ᱫᱚ ᱵᱟᱢ ᱛᱟᱦᱮᱸ ᱠᱟᱱᱟ ᱮᱠᱷᱚᱱ ᱫᱚ ᱟᱨᱦᱚᱸ ᱦᱟᱭᱤᱴ ᱚᱣᱟᱭᱤᱡ ᱫᱚ ᱨᱚᱜᱜᱟ ᱫᱚᱢ ᱧᱮᱞᱚᱜ ᱠᱟᱱᱟ ᱚᱱᱠᱟᱭ ᱢᱤᱛᱟᱹᱧ ᱠᱟᱱᱟᱭ
ᱩᱸᱻ
ᱚᱞᱚᱜ ᱤᱧ ᱡᱚᱢ ᱞᱮᱠᱷᱟᱱ ᱡᱟᱹᱯᱤᱫ ᱞᱮᱠᱷᱟᱱ ᱜᱮ ᱢᱚᱴᱟ ᱟᱹᱧ ᱡᱮ ᱡᱟᱨᱟᱜ ᱡᱮᱢᱚᱱ ᱦᱚᱲᱢᱚ ᱚᱠᱟ ᱥᱩᱴᱟ ᱚᱠᱟ ᱵᱟᱭ ᱪᱤᱠᱟᱹᱢ ᱵᱟᱲᱟᱭᱟ ᱾
ᱦᱮᱸ ᱦᱳᱭ ᱾